ᱜᱚᱝᱠᱮ
ᱦᱮᱸ ᱜᱚᱝᱠᱮ ᱡᱚᱦᱟᱨ ᱜᱮ
ᱦᱮᱸ, ᱛᱚ ᱱᱟᱯᱟᱭ ᱵᱟᱲᱟ ᱜᱮᱛᱚ
ᱦᱮᱸ ᱜᱚᱝᱠᱮ ᱱᱟᱯᱟᱭ ᱵᱟᱲᱟ ᱜᱮ
ᱚ, ᱦᱮᱸ ᱜᱚᱝᱠᱮ ᱟᱹᱞᱤᱧ ᱦᱚᱸ ᱱᱟᱯᱟᱭ ᱜᱮ ᱱᱟᱯᱟᱭ ᱫᱚ
ᱚ
ᱜᱚᱝᱠᱮ ᱛᱟᱯᱚᱨᱮ ᱫᱟᱜ ᱡᱟᱹᱲᱤ ᱪᱮᱫᱠᱟ ᱟᱯᱮ ᱥᱮᱜ?
ᱦᱮᱸ ᱟᱞᱮ ᱥᱮᱜ ᱫᱟᱜ ᱡᱟᱹᱲᱤ ᱢᱚᱴᱟᱢᱩᱴᱤ ᱵᱷᱟᱜᱮ ᱜᱮ
ᱚ ᱦᱮᱸ ᱜᱚᱝᱠᱮ ᱟᱞᱮ ᱥᱮᱫ ᱦᱚᱸ ᱠᱷᱩᱵ ᱵᱷᱟᱜᱤ ᱜᱮ ᱛᱟᱦᱞᱮ ᱦᱳᱲᱳ ᱠᱚ ᱨᱚᱦᱚᱭ ᱦᱩᱭᱩᱜ ᱥᱮ ᱵᱟᱝ ᱜᱚᱝᱠᱮ
ᱦᱮᱸ ᱦᱳᱲᱳ ᱠᱚᱫᱚ ᱟᱣᱨᱤ ᱮᱱᱮ ᱤᱛᱟᱹ ᱠᱚ ᱮᱨ ᱵᱟᱲᱟ ᱦᱳᱭ ᱱᱟ
ᱚ ᱦᱮᱸ ᱟᱞᱮ ᱦᱚᱸ ᱱᱚᱛᱮ ᱦᱚᱸ ᱤᱛᱟᱹ ᱠᱚᱫᱚ ᱮᱨ ᱵᱟᱲᱟ ᱦᱳᱭ ᱠᱟᱱᱟ ᱦᱮᱸ ᱵᱟᱹᱭᱦᱟᱹᱲ ᱠᱚᱫᱚ ᱮᱨ ᱵᱟᱲᱟ ᱦᱳᱭ ᱠᱟᱱᱟ ᱠᱤᱱᱛᱩ ᱜᱷᱩᱴᱩ ᱠᱚ ᱮᱠᱷᱚᱱᱳ ᱵᱟᱹᱠᱤ ᱢᱮᱱᱟᱜ ᱜᱮᱭᱟ
ᱦᱮᱸ ᱟᱞᱮ ᱚᱱᱛᱮ ᱫᱚ ᱟᱞᱮ ᱚᱱᱛᱮ ᱫᱚ ᱮᱨ ᱫᱚᱞᱮ ᱮᱨ ᱠᱟᱜ ᱜᱮᱭᱟ ᱦᱟᱸᱜ ᱜᱚᱴᱟ ᱜᱮ ᱟᱫᱚ ᱠᱮᱱᱮᱞ ᱫᱟᱜ ᱠᱚᱞᱮ ᱧᱟᱢ ᱜᱮᱭᱟ ᱱᱟᱜ ᱴᱩᱠ ᱴᱟᱠ ᱟᱫᱚ ᱚᱱᱟ ᱵᱷᱚᱨᱥᱟ ᱦᱚᱸ ᱢᱤᱫᱴᱟᱝ ᱵᱩᱡᱚᱠᱚᱜ ᱠᱟᱱᱟ ᱛᱤᱱᱟᱹᱜ ᱫᱟᱜ ᱠᱚ ᱧᱟᱢ ᱜᱚᱫᱚᱜᱼᱟ, ᱮᱸᱰᱮ ᱠᱷᱟᱱ ᱦᱳᱭ ᱜᱚᱫᱚᱜᱟ ᱱᱟᱦᱟᱜ
ᱦᱮᱸ ᱦᱮᱸ ᱦᱮᱸ ᱛᱟᱦᱞᱮ ᱜᱚᱝᱠᱮ ᱪᱟᱨᱟ ᱠᱚᱫᱚ ᱞᱟᱹᱴᱷᱩ ᱠᱟᱱᱟ ᱛᱚ?
ᱦᱮᱸ ᱦᱮᱸ ᱢᱤᱫ ᱟᱸᱜᱩᱞ ᱞᱮᱠᱟ ᱫᱚ ᱦᱳᱭ ᱠᱟᱱᱟ
ᱚ
ᱦᱩ ᱟᱨ ᱚᱱᱛᱮ ᱟᱨ ᱟᱨ ᱥᱤᱛᱩᱝ ᱪᱮᱫ ᱞᱮᱠᱟ? ᱱᱚᱛᱮ ᱢᱟ ᱫᱚᱢᱮ ᱥᱤᱛᱳᱝ ᱠᱟᱱ
ᱚ ᱜᱚᱢᱠᱮ ᱛᱮᱦᱮᱧ ᱫᱚ ᱱᱚᱛᱮ ᱫᱚ ᱥᱤᱛᱳᱝ ᱫᱚ ᱵᱟᱝ ᱰᱳᱸᱰᱨᱳᱜ ᱠᱟᱫᱟᱭ ᱦᱮᱸ ᱵᱟᱝ ᱥᱤᱛᱳᱝ ᱠᱟᱱᱟ ᱥᱤᱛᱳᱝ ᱫᱚ
ᱚ ᱟᱨ ᱱᱚᱛᱮ ᱦᱚᱸ ᱢᱟ ᱠᱟᱹᱴᱤᱡ ᱰᱳᱸᱰᱨᱳᱜ ᱮᱭᱟ ᱰᱳᱸᱰᱨᱳᱜ ᱥᱟᱶᱛᱮ ᱥᱤᱛᱳᱝ ᱢᱟ ᱟᱹᱰᱤ ᱫᱚᱢᱮ ᱜᱮ ᱥᱮᱼ ᱼᱛᱳᱝᱮᱜᱟ ᱦᱩᱸ
ᱜᱚᱢᱠᱮ ᱟᱹᱞᱤᱧ ᱫᱚ ᱦᱟᱸᱜ ᱟᱱᱰᱮ ᱯᱷᱩᱴᱵᱚᱞ ᱠᱷᱮᱞ ᱦᱳᱭᱳᱜ ᱠᱟᱱᱟ, ᱛᱟᱦᱚᱞᱮ ᱯᱷᱩᱴᱵᱚᱞ ᱠᱷᱮᱞ ᱧᱮᱞ ᱞᱤᱧ ᱦᱮᱡ ᱠᱟᱱᱟ ᱟᱞᱮ ᱯᱟᱥ ᱯᱟᱲᱟ ᱨᱮᱜᱮ ᱦᱮᱸ
ᱚᱻ ᱚ ᱵᱚᱞ ᱮᱱᱮᱡ ᱦᱳᱭᱳᱜ ᱠᱟᱱᱟ ᱛᱟᱦᱚᱞᱮ ᱵᱟᱝ ᱟᱹᱞᱤᱧ ᱦᱚᱸ ᱦ ᱟᱹᱞᱤᱧ ᱦᱚᱸ ᱨᱩᱢ ᱨᱮᱜᱮ
ᱠᱚᱨᱟᱣ ᱦᱚᱪᱚᱭᱫᱟ ᱟᱨ ᱢᱟᱱ ᱛᱮᱦᱮᱧ ᱯᱳᱱ ᱫᱤᱱ ᱦᱳᱭᱳᱜ ᱠᱟᱱᱟ
ᱚ ᱚ ᱦᱩᱸ
ᱟᱨ ᱜᱚᱢᱠᱮ ᱟᱹᱵᱤᱱ ᱫᱚ ᱪᱮᱫ ᱵᱤᱱ ᱪᱤᱠᱟᱹᱭ ᱫᱟ?
ᱟᱹᱞᱤᱧ ᱦᱚᱸ ᱚᱲᱟᱜ ᱠᱚᱨᱮ ᱜᱮᱞᱤᱧ ᱫᱩᱲᱩᱵ ᱵᱟᱲᱟᱭ ᱠᱟᱱ ᱜᱮᱭᱟ, ᱮ ᱠᱟᱹᱢᱤ ᱠᱚ ᱱᱤᱛᱚᱜᱼᱼ ᱛᱚ ᱵᱟᱹᱱᱩᱜᱼᱟ ᱤᱛᱟᱹ ᱠᱚᱦᱚᱸ ᱢᱟᱭ ᱮᱨ ᱦᱳᱭ ᱟᱠᱟᱱ
ᱦᱮᱸ ᱦᱮᱸ
ᱛᱟᱦᱞᱮ ᱟᱯᱮ ᱚᱱᱛᱮ ᱦᱩᱞ ᱢᱟᱦᱟ ᱵᱮᱥ ᱜᱮᱯᱮ ᱢᱟᱱᱟᱣ ᱠᱮᱫ ᱜᱮᱭᱟ ᱵᱟᱝ?
ᱦᱮᱸ ᱜᱚᱝᱠᱮ ᱠᱷᱩᱵ ᱵᱷᱟᱜᱮ ᱢᱟᱱᱟᱣ ᱦᱩᱭᱱᱟ ᱦᱩᱞ ᱢᱟᱦᱟ ᱠᱚᱫᱚ, ᱟᱯᱮ ᱫᱚ?
ᱦᱩᱸ ᱟᱞᱮ ᱦᱚᱸ ᱤᱥᱠᱩᱞ ᱠᱚᱨᱮᱜ ᱢᱟᱱᱟᱣ ᱵᱟᱲᱟ ᱠᱮᱫ ᱜᱮᱭᱟᱞᱮ ᱢᱚᱡᱽ ᱜᱮ ᱦᱩᱸ ᱟᱨ ᱛᱟᱞᱦᱮ ᱡᱚᱢ ᱵᱟᱲᱟ ᱠᱚᱫᱚ ᱦᱩᱭ ᱠᱟᱱᱟ?
ᱦᱮᱸ ᱜᱚᱝᱠᱮ ᱡᱚᱢ ᱵᱟᱲᱟ ᱫᱚ ᱦᱳᱭ ᱠᱟᱱᱟ, ᱡᱚᱢ ᱵᱟᱲᱟ ᱠᱟᱛᱮᱜ ᱜᱮ ᱱᱚᱛᱮ ᱠᱷᱮᱞ ᱧᱮᱞ ᱦᱮᱡ ᱱᱟᱞᱤᱧ ᱛᱟᱦᱞᱮ ᱟᱫᱚᱼᱼ ᱠᱷᱮᱞ ᱧᱮᱞᱛᱮ ᱫᱮᱨᱤᱜᱼᱟ ᱛᱟᱦᱞᱮ ᱛᱮᱦᱮᱧ ᱜᱮ ᱯᱷᱟᱭᱱᱮᱞ ᱠᱚ ᱠᱷᱮᱞ ᱦᱚᱪᱚᱭᱫᱟ
ᱦᱮᱸ ᱟᱨ ᱛᱟᱞᱦᱮ ᱥᱤᱨᱯᱟᱹ ᱫᱚ ᱪᱮᱫ ᱠᱚ ᱠᱚ ᱫᱚᱦᱚᱣ ᱠᱟᱜᱼᱟ?
ᱦᱮᱸ ᱚ ᱥᱤᱨᱯᱟᱹ ᱫᱚ ᱚᱱᱠᱟ ᱤᱭᱟᱹ ᱴᱟᱠᱟ ᱠᱚ ᱫᱚᱦᱚᱣ ᱠᱟᱫᱟ ᱯᱚᱭᱥᱟ ᱟᱸ ᱵᱚᱛᱨᱤᱥᱴᱤ ᱴᱤᱢᱟᱜ ᱠᱷᱮᱞ ᱦᱩᱭᱩᱜ ᱠᱟᱱᱟ
ᱟᱪᱪᱷᱟ ᱛᱟᱞᱦᱮ ᱱᱟᱜ ᱥᱟᱹᱜᱤᱧ ᱥᱟᱹᱜᱤᱧ ᱠᱷᱚᱱ ᱠᱷᱮᱞ ᱠᱚᱫᱚ ᱠᱚ ᱦᱮᱜ ᱦᱮᱡ ᱠᱟᱱ ᱜᱮᱭᱟ ᱥᱟ ᱜᱟᱛᱤ ᱨᱮᱱ ᱩᱸ
ᱦᱩᱸ
ᱟ ᱛᱟᱦᱞᱮ ᱟᱯᱮ ᱠᱚᱫᱚ ᱯᱮ ᱥᱟᱵᱽᱠᱟᱜᱼᱟ ᱥᱮ ᱵᱟᱝ ᱴᱤᱢ ᱠᱚᱫᱚ
ᱦᱮᱸ ᱜᱚᱝᱠᱮ ᱟᱞᱮ ᱦᱚᱸᱞᱮ ᱥᱟᱵ ᱠᱟᱫᱟ ᱛᱮᱦᱮᱧ ᱦᱟᱸᱜ ᱠᱷᱮᱞ ᱢᱮᱱᱟᱜᱼᱟ ᱮᱠᱴᱩ ᱯᱚᱨᱮ ᱜᱮ ᱦᱟᱸᱜ ᱦᱳᱭᱳᱜᱼᱟ᱾ ᱛᱟᱦᱞᱮ ᱦᱮᱸ ᱫᱟᱲᱮ ᱫᱚᱞᱮ ᱫᱟᱲᱮᱭ ᱠᱟᱱ ᱜᱮᱭᱟ ᱦᱟᱸᱜ ᱟᱨ ᱥᱮᱠᱮᱱᱰ ᱜᱚᱰᱟ ᱦᱟᱸᱜ ᱠᱚ ᱠᱷᱮᱞᱳᱜᱼᱟ ᱮᱠᱴᱩ ᱯᱚᱨᱮ ᱜᱮ ᱦᱟᱸᱜ ᱟᱨ ᱴᱟᱭᱤᱢᱼᱼ ᱪᱮᱫ ᱠᱟᱱᱟ? ᱩᱸ ᱛᱟᱞᱮ ᱜᱚᱢᱠᱮ ᱟᱯᱮᱥᱮᱫ ᱚᱱᱛᱮ ᱯᱷᱩᱴᱵᱚᱞ ᱠᱷᱮᱞ ᱠᱚ ᱦᱩᱭᱩᱜᱼᱟ ᱥᱮ ᱵᱟᱝ?
ᱦᱮᱸ ᱟᱞᱮ ᱱᱚᱛᱮ ᱯᱷᱩᱴᱵᱚᱞ ᱮᱱᱮᱡ ᱦᱩᱭ ᱫᱚ ᱦᱩᱭᱩᱜ ᱜᱮᱭᱟ ᱟᱫᱚ ᱱᱤᱛᱳᱜ ᱫᱚ ᱟᱹᱣᱨᱤ ᱠᱚ ᱮᱛᱚᱦᱚᱵᱼᱟ ᱱᱟᱜ ᱟᱞᱮ ᱜᱚᱰᱟ ᱨᱮᱜᱮ ᱠᱷᱮᱞ ᱢᱤᱫᱴᱟᱝ ᱦᱳᱭ ᱦᱚᱪᱚᱭ ᱜᱮᱭᱟ ᱠᱚ ᱢᱟᱨᱟᱝ ᱠᱷᱮᱞ ᱜᱮ ᱦᱩᱸ
ᱵᱚᱲᱚ ᱵᱚᱲᱚ ᱫᱷᱟᱢᱟᱠᱟ ᱛᱚ ᱵᱟᱝ ᱦᱩᱭᱩᱜᱼᱟ
ᱦᱮᱸ ᱵᱚᱲᱚ ᱫᱚ ᱵᱟᱝ ᱚᱱᱠᱟ ᱮᱠ ᱞᱟᱠᱷ ᱫᱚᱥ ᱵᱤᱥ ᱚᱱᱮ ᱚᱱᱠᱟ ᱠᱚ ᱠᱚ ᱠᱚᱨᱟᱣ ᱵᱟᱲᱟ ᱪᱚ ᱠᱟᱜᱼᱟ᱾
ᱚ ᱚ ᱛᱟᱞᱮ ᱜᱚᱝᱠᱮ ᱤᱭᱟᱹ ᱦᱩᱲᱩ ᱪᱟᱥ ᱵᱟᱫᱮ ᱟᱨᱚ ᱟᱸ ᱪᱮᱫ ᱠᱚ ᱪᱟᱥ ᱦᱩᱭᱩᱜᱼᱟ ᱚᱱᱛᱮ
ᱚᱱᱛᱮ ᱦᱩᱲᱩ ᱵᱟᱫᱮ ᱟᱨ ᱦᱚᱸ ᱠᱚᱸᱰᱷᱟ ᱠᱚ ᱥᱚᱵᱽᱡᱤ ᱨᱮ ᱦᱚᱸ ᱪᱟᱥ ᱵᱟᱲᱟᱭ ᱜᱮᱭᱟ ᱠᱚᱸᱰᱷᱟ ᱠᱚ ᱟᱫᱚ ᱩᱴ ᱜᱷᱩᱴᱩ ᱠᱚᱨᱮ ᱜᱚᱰᱟ ᱠᱚᱨᱮ ᱚᱱᱠᱟ ᱞᱮᱠᱟ ᱵᱟᱠᱷᱟᱱ ᱫᱚ ᱮᱴᱟᱜ ᱪᱟᱥ ᱫᱚ ᱵᱟᱝ ᱦᱩᱭᱩᱜ ᱜᱮᱭᱟ ᱟᱨ ᱠᱷᱚᱥᱞᱟ ᱛᱩᱲᱤ ᱢᱟ ᱢᱮᱱᱟᱜ ᱜᱮ ᱚᱱᱟ ᱫᱚ ᱦᱩᱸ ᱟᱫᱚ ᱚᱱᱛᱮ ᱦᱩᱭᱩᱜ ᱜᱮᱭᱟ ᱵᱟᱝ
ᱦᱮᱸ ᱜᱚᱝᱠᱮ ᱱᱚᱛᱮ ᱫᱚ ᱟᱸ ᱡᱟᱹᱥᱛᱤ ᱜᱮ ᱠᱚᱸᱰᱦᱟ ᱪᱟᱥ ᱫᱚ ᱦᱳᱭᱳᱜᱼᱟ ᱵᱚᱲᱚ ᱵᱚᱲᱚ ᱜᱚᱰᱟ ᱢᱮᱱᱟᱜᱼᱟ ᱟᱞᱮ ᱫᱚ ᱵᱤᱨ ᱫᱤᱥᱚᱢ ᱠᱟᱱᱟᱞᱮ ᱜᱚᱝᱠᱮ᱾ ᱛᱟᱞᱮ ᱟᱫᱚ ᱦᱳᱲᱳ ᱪᱟᱥ ᱫᱚ ᱚᱱᱠᱟ ᱞᱮᱠᱟ ᱢᱤᱫ ᱫᱷᱟᱣ ᱜᱮᱞᱮ ᱪᱟᱥ ᱟ ᱦᱟᱸᱜ ᱟᱨ ᱠᱚᱸᱰᱷᱟ ᱪᱟᱥ ᱫᱚ ᱟᱸ ᱫᱚᱢᱮ ᱦᱩᱭᱩᱜᱼᱟ ᱱᱤᱛᱚᱜ ᱚᱱᱟ ᱠᱚᱸᱰᱷᱟ ᱪᱟᱥ ᱞᱟᱹᱭ ᱛᱮᱜᱮ ᱟᱸ ᱚᱱᱟ ᱠᱟᱹᱢᱤ ᱦᱚᱨᱟ ᱠᱚ ᱦᱩᱭᱩᱜ ᱠᱟᱱᱟ ᱜᱚᱰᱟ ᱠᱚᱠᱚ ᱥᱟᱯᱷᱟᱭ ᱦᱩᱭᱩᱜ ᱠᱟᱱᱟ ᱦᱮᱸ ᱟᱨ ᱚᱱᱟ ᱜᱷᱟᱥᱢᱚᱨᱚ ᱵᱤᱥ ᱠᱚ ᱮᱢ ᱦᱩᱭᱩᱜ ᱠᱟᱱᱟ
ᱚ ᱛᱟᱞᱦᱮ ᱱᱟᱜ ᱟᱯᱮ ᱚᱱᱛᱮ ᱫᱚ ᱯᱩᱴᱠᱟᱹ ᱠᱚ ᱢᱟ ᱫᱚᱢᱮ ᱠᱚ ᱚᱢᱚᱱᱚᱜᱼᱟ ᱛᱟᱞᱦᱮ ᱵᱟᱝ᱾
ᱦᱮᱸ ᱜᱚᱝᱠᱮ ᱦᱚᱜ ᱼᱚᱭ ᱫᱟᱜ ᱡᱟᱹᱲᱤᱭ ᱠᱟᱫᱟᱭ ᱥᱮ ᱦᱮ ᱟᱫᱚ ᱱᱤᱭᱟᱹ ᱯᱚᱨᱮ ᱚᱱᱟ ᱥᱟᱠᱟᱢ ᱠᱚ ᱥᱮᱭᱟ ᱞᱮᱱᱠᱷᱟᱱ ᱜᱮ ᱦᱟᱸᱜ ᱟᱸ ᱞᱟᱦᱟ ᱫᱚ ᱯᱩᱴᱠᱟᱹ ᱩᱫ ᱠᱚ ᱚᱢᱚᱱᱚᱜᱼᱟ ᱟᱹᱰᱤ ᱨᱚᱠᱚᱢ ᱩᱸ ᱚᱢᱚᱱᱚᱜᱼᱟ ᱦᱮᱸ
ᱦᱮᱸᱫᱮ ᱯᱟᱴᱠᱟ ᱯᱩᱲ ᱯᱟᱴᱠᱟ ᱵᱟᱝ
ᱟᱨᱠᱟ ᱯᱩᱲ ᱯᱟᱴᱠᱟ ᱛᱟᱯᱚᱨᱮ ᱛᱚᱨᱚᱢᱟᱞ ᱳᱫ ᱠᱚ ᱦᱳᱭᱳᱜᱼᱟ ᱦᱮ ᱯᱚᱨᱮ ᱯᱚᱨᱮ ᱛᱮᱫᱚ ᱱᱟ ᱢᱟᱱᱮ ᱢᱟᱨᱟᱝ ᱳᱜ ᱡᱟᱦᱟᱸ ᱠᱚ ᱢᱮᱛᱟᱜ ᱠᱟᱱᱟ᱾ ᱵᱟᱡᱟᱨ ᱠᱚᱨᱮ ᱵᱷᱤᱛᱩ ᱵᱤᱱ ᱧᱮᱞ ᱟᱜ ᱜᱮᱭᱟ ᱛᱚᱨᱚᱱ ᱢᱚᱛᱟᱢᱚᱜ ᱦᱮᱸ ᱢᱚᱛᱟᱢᱚᱜ ᱦᱮᱸ ᱚᱱᱟ ᱚᱱᱟ ᱫᱚ ᱦᱟᱸᱜ ᱯᱚᱨᱮᱛᱮ ᱦᱳᱭᱳᱜᱼᱟ
ᱦᱮᱸ
ᱚᱱᱟ ᱯᱩᱡᱟᱹ ᱥᱚᱢᱚᱭ ᱜᱮ ᱵᱮᱥᱤᱨ ᱵᱷᱟᱜᱽ ᱦᱩᱭᱩᱜᱼᱟ ᱫᱩᱨᱜᱟᱹ ᱯᱩᱡᱟᱹ ᱥᱚᱢᱚᱭ ᱠᱚᱨᱮ ᱤᱭᱟᱹ ᱠᱚ ᱦᱚᱸ
ᱦᱮᱸ ᱦᱮᱸ ᱫᱩᱨᱜᱟ ᱯᱩᱡᱟᱹ ᱩᱛᱚ ᱠᱚ ᱵᱮᱥᱤ ᱧᱟᱢᱚᱜ ᱜᱮᱭᱟ᱾ ᱟᱞᱮ ᱦᱚᱸᱛᱮ ᱚ ᱦᱩᱰᱤᱧ ᱧᱚᱜ ᱵᱤᱲ ᱢᱮᱱᱟᱜ ᱜᱮᱭᱟ ᱫᱚᱢᱮ ᱮᱠᱴᱟ ᱢᱟᱨᱟᱝ ᱵᱤᱲ ᱦᱚᱸ ᱵᱟᱝ ᱠᱟᱱᱟ ᱟᱫᱚ ᱢᱟᱡᱷᱮ ᱢᱟᱥ ᱡᱮ ᱪᱟᱞᱟᱣ ᱵᱟᱲᱟᱜ ᱜᱮᱭᱟ ᱠᱚ ᱚᱲᱟᱜ ᱦᱚᱲᱠᱚ ᱟᱫᱚ ᱩᱜᱩ ᱵᱟᱲᱟ ᱠᱟᱜᱼᱟ ᱠᱚ᱾
ᱚ
ᱦᱩᱸ
ᱛᱟᱞᱦᱮ ᱜᱚᱝᱠᱮ ᱤᱭᱟᱹ ᱵᱤᱨ ᱫᱚ ᱛᱟᱞᱦᱮ ᱛᱳᱢᱟᱨ ᱫᱚᱢᱮ ᱵᱤᱲᱤ ᱵᱚᱲᱚ ᱵᱤᱨ ᱫᱚ ᱵᱟᱹᱱᱩᱜ ᱛᱟᱯᱮᱭᱟ ᱵᱟᱝ
ᱵᱟᱝ ᱫᱚ ᱵᱚᱲᱚ ᱵᱤᱨ ᱫᱚ ᱵᱟᱝ ᱠᱟᱱᱟ ᱚ ᱚᱱᱟ ᱠᱚᱨᱮ ᱜᱮ ᱴᱩᱠᱴᱟᱠ ᱠᱚ ᱮᱢᱚᱜ ᱜᱮᱭᱟ ᱠᱚ ᱡᱚᱢ ᱵᱟᱲᱟ ᱚᱱᱟ ᱠᱷᱚᱱ ᱜᱮ ᱦᱳᱭᱳᱜ ᱵᱟᱲᱟᱜ ᱜᱮᱭᱟ᱾
ᱦᱮᱸ ᱦᱮᱸ ᱜᱚᱝᱠᱮ ᱟᱞᱮ ᱥᱮᱫ ᱫᱚ ᱚᱱᱟ ᱚᱱᱟ ᱥᱤᱡᱤᱱ ᱫᱚ ᱢᱟᱱᱮ ᱡᱟᱦᱟᱸ ᱳᱫ ᱡᱚᱠᱷᱚᱱ ᱚᱢᱚᱱᱚᱜᱟ ᱥᱮ ᱥᱮ ᱚᱱᱟ ᱤᱭᱟᱹ ᱛᱚᱨᱢᱟ ᱛᱚᱨᱚᱢᱟᱞᱚᱜ ᱠᱚ ᱦᱮᱸ ᱢᱚᱛᱟᱢᱚᱜ ᱠᱚ ᱡᱚᱠᱷᱚᱡ ᱮᱢᱚᱱᱚᱜᱼᱟ ᱥᱮ ᱟᱫᱚ ᱩᱵ ᱥᱚᱢᱚᱭ ᱫᱚ ᱟᱞᱮ ᱥᱮᱫ ᱚᱱᱟ ᱠᱟᱹᱴᱤᱡ ᱢᱟᱱᱮ ᱦᱟᱴ ᱠᱚ ᱦᱳᱭᱩᱳᱜ ᱜᱮᱭᱟ ᱛᱟᱞᱦᱮ ᱜᱚᱜᱚ ᱛᱟᱠᱚ ᱚᱱᱟ ᱳᱜ ᱥᱮᱛᱟ ᱨᱮ ᱦᱟᱞᱟᱝ ᱵᱟᱲᱟ ᱠᱟᱛᱮ ᱚᱱᱟ ᱦᱟᱴᱛᱮ ᱟᱠᱷᱨᱤᱧ ᱦᱚᱸᱠᱚ ᱤᱫᱤ ᱜᱮᱭᱟ
ᱛᱟᱦᱚᱞᱮ ᱵᱷᱟᱜᱮ ᱜᱮᱭᱟ ᱚᱸᱰᱮ ᱠᱷᱚᱱ ᱦᱚᱸ ᱤᱱᱠᱟᱢ ᱥᱳᱨᱥ ᱢᱮᱱᱟᱜᱼᱟ
ᱦᱮᱸ ᱟᱫᱚ ᱟᱹᱷᱨᱤᱧ ᱦᱚᱸᱠᱚ ᱤᱫᱤ ᱜᱮᱭᱟ ᱤᱫᱤ ᱠᱟᱛᱮᱫ ᱟᱫᱚ ᱚᱱᱟ ᱢᱚᱛᱟᱢᱳᱜ ᱫᱚ ᱮᱠᱴᱩ ᱫᱟᱢ ᱵᱟᱹᱲᱛᱤ ᱜᱮᱠᱚ ᱚᱠᱟ ᱥᱚᱢᱚᱭ ᱫᱚ ᱱᱮᱥ ᱪᱟᱞᱟᱣᱮᱱ ᱥᱮᱨᱢᱟ ᱫᱚ ᱦᱳᱭ ᱞᱮᱱᱟ ᱪᱷᱚᱥᱚ ᱴᱟᱠᱟ ᱠᱮᱡᱤ ᱠᱮᱡᱤ ᱠᱚ ᱟᱹᱠᱷᱨᱤᱧᱮᱫ ᱛᱟᱦᱮᱸᱫ
ᱦᱮᱸ
ᱦᱮᱸ ᱪᱷᱚᱥᱚ ᱴᱟᱠᱟ ᱟᱴᱥᱚ ᱴᱟᱠᱟ ᱚᱱᱠᱟ ᱟᱫᱚ ᱟᱥᱛᱮ ᱟᱥ ᱛᱮ ᱡᱚᱠᱷᱚᱡ ᱜᱮ ᱢᱟᱱᱮ ᱯᱚᱨᱤᱢᱟᱱ ᱵᱟᱹᱲᱛᱤᱭᱮᱱᱟ ᱳᱜ ᱨᱮᱱᱟᱜ ᱡᱚᱢ ᱫᱚᱢᱮ ᱚᱢᱚᱱᱟ ᱛᱚᱠᱷᱚᱱ ᱫᱚ ᱟᱫᱚ ᱠᱟᱹᱴᱤᱡ ᱫᱟᱢ ᱠᱟᱹᱴᱤᱡ ᱠᱚᱢ ᱱᱟ ᱦᱮᱸ ᱦᱮᱸ ᱛᱟᱦᱚᱞᱮ ᱜᱚᱝᱠᱮ ᱤᱭᱟᱹ ᱚᱢᱵᱚᱵᱚᱛᱤ ᱠᱚᱨᱮ ᱫᱚ ᱪᱮᱫ ᱞᱮᱠᱟ ᱯᱮ ᱢᱟᱱᱟᱣᱟ
ᱟᱵᱟᱵᱚᱛᱤ ᱦᱮᱸ ᱚᱭ ᱡᱚᱢ ᱧᱩ ᱜᱮ ᱦᱳᱭᱳᱜ ᱜᱮᱭᱟ ᱚᱱᱠᱟ ᱞᱮᱠᱟ ᱫᱚ ᱪᱮᱫ ᱦᱚᱸᱜᱮ ᱵᱟᱝ ᱟᱵᱟᱵᱚᱛᱤ ᱠᱚᱜ ᱦᱮᱸ ᱟᱫᱚ ᱠᱟᱱᱴᱷᱟᱲ ᱠᱚᱜᱮ ᱡᱚᱢ ᱵᱟᱲᱟᱭ ᱦᱩᱭᱩᱜ ᱜᱮᱭᱟ ᱠᱟᱱᱴᱷᱟᱲ ᱠᱚ ᱩᱞ ᱠᱚ ᱚᱱᱟ ᱠᱚᱜᱮ ᱡᱚᱢ ᱵᱟᱲᱟᱭ ᱦᱩᱭᱩᱜ ᱜᱮᱭᱟ ᱵᱟᱝ ᱚᱱᱠᱟᱞᱮᱠᱟ ᱯᱩᱡᱟᱹ ᱯᱟᱥᱟ ᱠᱚᱫᱚ ᱵᱟᱝ ᱦᱳᱭᱳᱜ ᱜᱮᱭᱟ ᱟᱸᱵᱟᱵᱚᱛᱤ ᱨᱮᱫᱚ
ᱚ ᱚ
ᱦᱟᱯᱲᱟᱢ ᱯᱩᱨᱩᱫᱷᱩᱞ ᱠᱚ ᱩᱱᱠᱩ ᱜᱮ ᱠᱟᱹᱴᱤᱡ ᱜᱤᱲᱤ ᱵᱟᱲᱟ ᱚᱱᱟ ᱠᱚᱜᱮ
ᱚᱻ
ᱚᱱᱟ ᱠᱷᱚᱱ ᱵᱟᱭᱨᱮ ᱫᱚ ᱵᱟᱝ ᱦᱳᱭᱳᱜ ᱜᱮᱭᱟ
ᱚ ᱟᱨ ᱜᱚᱢᱠᱮ ᱵᱮᱡᱷᱟ ᱛᱩᱧ ᱠᱚ ᱵᱟᱝ ᱦᱳᱭᱳᱜ ᱜᱮᱭᱟ
ᱵᱟᱝ ᱵᱟᱝ
ᱚ
ᱡᱮᱛᱩ ᱱᱤᱭᱟᱹ ᱵᱟᱨ ᱟᱯ ᱚᱱᱛᱮ ᱦᱩᱞ ᱢᱟᱥᱮᱫ ᱨᱮ ᱵᱮᱡᱷᱟ ᱠᱚᱠᱚ ᱛᱩᱧ ᱵᱟᱲᱟ ᱪᱚ ᱠᱮᱜᱟ ᱥᱮ ᱵᱟᱝ
ᱦᱮᱸ ᱜᱚᱝᱠᱮ ᱱᱚᱛᱮ ᱫᱚᱠᱚ ᱛᱩᱧ ᱵᱟᱲᱟ ᱦᱚᱪᱩ ᱠᱮᱫᱟ ᱟᱨ ᱜᱚᱝᱠᱮ ᱟᱞᱮᱥᱮᱫ ᱫᱚ ᱢᱤᱫᱴᱮᱱ ᱵᱚᱲᱚ ᱵᱚᱲᱚ ᱚᱱᱟ ᱤᱭᱟᱹ ᱦᱳᱭᱳᱜᱼᱟ ᱜᱮᱢ ᱠᱚ ᱦᱳᱭᱳᱜᱼᱟ ᱵᱷᱮᱡᱟ ᱛᱩᱧ ᱨᱮᱱᱟᱜ ᱟᱨ ᱟᱞᱮ ᱟᱞᱮ ᱱᱚᱰᱮ ᱜᱮᱞᱮ ᱠᱚᱨᱟᱣ ᱦᱚᱪᱚᱭᱟ ᱚᱱᱟ ᱫᱚ ᱦᱟᱱᱟ ᱤᱭᱟᱹ ᱥᱚᱢᱚᱭᱞᱮ ᱠᱚᱨᱟᱣ ᱦᱚᱪᱚᱭᱟ ᱠᱟᱹᱞᱤ ᱯᱩᱡᱟᱹ ᱞᱟᱥᱟᱲᱦᱮᱫ ᱛᱮᱞᱮ ᱠᱚᱨᱟᱣ ᱦᱚᱪᱚᱭᱟ ᱯᱷᱩᱴᱵᱚᱞ ᱯᱞᱟᱥ ᱛᱩᱧ ᱚᱱᱟ ᱵᱮᱡᱟ ᱛᱩᱧ ᱨᱮ ᱥᱤᱨᱯᱟᱹ ᱠᱚ ᱵᱚᱲᱚ ᱢᱟᱱᱮ ᱮᱠ ᱰᱮᱲ ᱞᱟᱠᱷ ᱴᱟᱠᱟ ᱱᱟᱜ ᱛᱟᱦᱮᱱᱟ ᱥᱤᱨᱯᱟᱹ
ᱚᱸ
ᱦᱮᱸ ᱟᱫᱚ
ᱚᱱᱟ ᱦᱚᱸ ᱜᱚᱝᱠᱮ ᱪᱮᱜᱠᱟ ᱠᱟᱱᱟ ᱱᱚᱣᱟ ᱵᱤᱡᱽᱱᱮᱥ ᱞᱮᱠᱟ ᱤᱭᱟᱹ ᱠᱟᱱᱟ ᱵᱮᱡᱷᱟ
ᱵᱚᱡᱷᱟ ᱛᱩᱧ
ᱦᱮᱸ ᱟᱫᱚ ᱱᱚᱸᱰᱮ ᱫᱚ ᱟᱞᱮ ᱫᱚᱞᱮ ᱚᱝᱠᱟ ᱢᱟᱱᱮ ᱯᱚᱱᱭᱟ ᱥᱟᱨ ᱨᱮ ᱢᱟᱱᱮ ᱢᱤᱜᱥᱚ ᱴᱟᱠᱟ ᱛᱮ ᱯᱚᱱᱭᱟ ᱥᱟᱨ
ᱚ ᱟᱞᱮ ᱱᱚᱛᱮ ᱦᱚᱸ ᱢᱤᱜ ᱢᱤᱜ ᱤᱭᱟᱹ ᱦᱳᱭᱳᱜᱼᱟ ᱥᱟᱺᱰᱤ ᱛᱳᱯᱳᱫ ᱥᱚᱢᱚᱭ ᱛᱚᱠᱷᱚᱱ ᱫᱚ ᱚᱱᱟ ᱫᱚ ᱯᱷᱤᱨᱤ ᱛᱮᱞᱮ ᱛᱳᱯᱳᱫ ᱦᱚᱪᱚᱭ ᱜᱮᱭᱟ ᱚᱱᱟ ᱠᱚᱫᱚ ᱟᱱᱮ ᱚᱱᱟ ᱫᱚ ᱢᱟᱜᱽ ᱢᱟᱜᱽ ᱵᱚᱸᱜᱟ ᱨᱮᱱᱟᱜ ᱟᱴ ᱛᱟᱹᱨᱤᱠᱷ ᱨᱮ ᱟᱫᱚ ᱯᱷᱨᱤ ᱛᱮ ᱚᱱᱟ ᱫᱚ ᱟᱨ ᱚᱱᱮ ᱥᱤᱨᱯᱟᱹ ᱦᱚᱸ ᱠᱚᱢ ᱠᱚᱢ ᱜᱮᱞᱮ ᱮᱢᱟ ᱠᱚᱜᱮ ᱜᱮᱭᱟ ᱩᱱᱟᱹᱜ ᱯᱟᱹᱧᱪᱤ ᱫᱷᱩᱛᱤ ᱠᱚ ᱛᱟᱦᱮᱱ ᱜᱮᱭᱟ ᱯᱟᱹᱧᱪᱤ ᱫᱷᱩᱛ ᱠᱚ ᱥᱟᱹᱲᱤ ᱠᱚ ᱚᱱᱟ ᱠᱚᱜᱮ ᱟᱨ ᱡᱟᱦᱟᱸ ᱛᱤᱱᱟᱹᱜ ᱜᱮ ᱡᱟᱦᱟᱸᱭ ᱛᱩᱧ ᱫᱟᱲᱮᱭᱟᱜᱟᱭ ᱟᱨᱠᱤ ᱟᱨ ᱯᱷᱤᱨᱤ ᱛᱮ ᱚᱱᱚ ᱚᱝᱠᱟ ᱢᱮᱫᱴᱟᱝ ᱤᱭᱟᱹᱞᱮᱠᱟᱞᱮ ᱫᱚᱦᱚ ᱠᱟᱜᱼᱟ
ᱦᱟᱸ ᱜᱚᱝᱠᱮ ᱟᱞᱮ ᱥᱮᱱ ᱫᱚ ᱚᱝᱠᱟᱱᱟᱜ ᱯᱷᱤᱨᱤ ᱛᱮᱫᱚ ᱦᱳᱭᱳᱜᱼᱟ ᱚᱱᱟ ᱤᱭᱟᱹ ᱥᱚᱢᱚᱭ ᱦᱳᱭᱳᱜᱼᱟ ᱚᱱᱟ ᱵᱤᱡᱚᱭᱟ ᱥᱚᱢᱚᱭ ᱦᱳᱭᱳᱜᱼᱟ ᱵᱤᱡᱚᱭᱟ ᱡᱟᱛ ᱚᱠᱟ ᱥᱚᱢᱚᱭ ᱚᱱᱟ ᱦᱳᱭᱳᱜᱼᱟ ᱵᱮᱡᱷᱟ ᱛᱩᱧ ᱫᱚ ᱟᱸ ᱛᱤᱨᱞᱟᱹ ᱠᱚᱣᱟᱜ ᱦᱳᱭᱳᱜᱼᱟ ᱟᱨ ᱵᱟᱵᱟ ᱦᱚᱲ ᱛᱟᱠᱚᱣᱟᱜ ᱦᱚᱸ ᱦᱳᱭᱳᱜᱼᱟ
ᱦᱮᱸ
ᱟᱞᱮ ᱫᱚ ᱢᱟᱱᱮ ᱡᱟᱠ ᱡᱚᱢᱚᱠ ᱥᱟᱺᱦᱤᱡ ᱞᱮ ᱠᱚᱨᱟᱣᱟ ᱠᱚᱨᱟᱣ ᱫᱚ ᱟᱨ ᱱᱚᱣᱟ ᱫᱚ ᱡᱟᱦᱟᱸ ᱠᱞᱟᱵᱽ ᱯᱟᱦᱴᱟ ᱠᱷᱚᱱ ᱱᱚᱣᱟ ᱫᱚ ᱢᱮᱜᱴᱮᱱ ᱵᱮᱡᱷᱟ ᱛᱩᱧ ᱚᱝᱠᱟ ᱫᱚᱦᱚ ᱦᱳᱭ ᱠᱟᱱᱟ ᱤᱭᱟᱹ ᱦᱤᱥᱟᱹᱵᱽ ᱛᱮᱜᱮ ᱟᱨᱻ ᱛᱟᱨᱯᱚᱨᱮ ᱜᱚᱝᱠᱮ ᱤᱭᱟᱹ ᱠᱚ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱪᱮᱜᱠᱟ ᱯᱮ ᱢᱟᱱᱟᱣᱟ
ᱦᱮᱸ ᱟᱫᱚ ᱢᱟᱱᱟᱣ ᱦᱳᱭᱳᱜ ᱜᱮᱭᱟ ᱟᱫᱚ ᱟᱞᱮ ᱫᱚ ᱱᱤᱛᱚᱜ ᱫᱚ ᱤᱥᱠᱩᱞ ᱠᱚᱨᱮ ᱜᱮ ᱢᱟᱱᱟᱣ ᱜᱮᱭᱟᱞᱮ ᱟᱫᱚ ᱚᱝᱠᱟ ᱵᱟᱭᱨᱮ ᱨᱮᱫᱚ ᱛᱮᱫᱚ ᱚᱝᱠᱟ ᱞᱮᱠᱟ ᱟᱨᱠᱤ ᱢᱟᱱᱟᱣ ᱜᱮᱭᱟ ᱜᱤᱭᱟ ᱠᱚ ᱟᱨᱠᱤ
ᱩᱸ ᱟᱫᱚ ᱤᱥᱠᱩᱞ ᱨᱮᱫᱚ ᱟᱫᱚ
ᱢᱟᱱᱟᱣ ᱫᱚ ᱵᱚᱞᱛᱮ ᱟᱞᱮ ᱠᱞᱟᱵᱽ ᱠᱷᱚᱱᱟᱜ ᱜᱮ ᱚᱱᱟ ᱩᱱ ᱩᱱᱤ ᱜᱚᱝᱠᱮᱭᱟᱜ ᱤᱭᱟᱹ ᱢᱟᱱᱮ
ᱢᱩᱨᱛᱤ ᱠᱚ ᱢᱮᱱᱟᱜ
ᱦᱮᱸ ᱢᱩᱨᱛᱤ ᱤᱭᱟᱹᱭᱟᱞᱮ ᱚᱱᱮ ᱯᱩᱡᱟᱹ ᱢᱩᱨᱛᱤ ᱯᱩᱡᱟᱹ ᱟ ᱢᱩᱨᱛᱤ ᱦᱚᱸᱞᱮ ᱵᱮᱱᱟᱣ ᱦᱚᱪᱚᱣ ᱠᱟᱫᱟ ᱮᱸ
ᱦᱩᱸ ᱦᱩᱸ
ᱛᱚᱵᱮ ᱵᱮᱱᱟᱣ ᱦᱚᱪᱟ ᱢᱟᱱᱮ ᱚᱱᱟ ᱫᱷᱤᱨᱤ ᱨᱮᱱᱟᱜ ᱢᱩᱨᱛᱤ ᱟ ᱵᱮᱱᱟ ᱦᱚᱪᱚ ᱠᱟᱫᱟᱞᱮ
ᱟᱞᱮ ᱦᱚᱸ ᱱᱤᱭᱟᱹ ᱵᱟᱨ ᱫᱚ ᱟᱞᱮᱭᱟᱜ ᱦᱮᱸ ᱦᱮᱸ ᱟᱸᱡᱚᱢ ᱠᱟᱜᱼᱟ ᱞᱤᱧ
ᱦᱟᱸ ᱛᱟᱦᱚᱞᱮ ᱚᱸᱰᱮ ᱠᱷᱚᱱᱟᱜ ᱜᱮ ᱚᱱᱟ ᱢᱩᱨᱛᱤ ᱫᱷᱤᱨᱤ ᱨᱤᱱᱟᱜ ᱢᱩᱨᱛᱤ ᱟᱞᱮ ᱪᱷᱚᱵᱤ ᱤᱫᱤᱞᱤᱫ ᱫᱟᱞᱮ ᱪᱷᱚᱵᱤ ᱤᱫᱤ ᱠᱟᱛᱮᱜ ᱚᱝᱠᱟ ᱞᱮᱠᱟ ᱵᱮᱱᱟᱣ ᱟᱠᱟᱜ ᱛᱟᱭᱟ ᱠᱚ
ᱚ ᱚᱱᱮ ᱥᱩᱥᱩᱱᱤᱭᱟᱹ ᱛᱚ ᱚᱸᱰᱮ ᱟᱠᱟᱴᱷᱮᱱ ᱠᱚ ᱟᱠᱟ ᱟᱠᱟᱴᱷᱮᱱ ᱠᱚ ᱵᱮᱱᱟᱣ ᱜᱮᱭᱟ ᱠᱚ
ᱦᱮᱸ ᱥᱩᱥᱩᱱᱤᱭᱟ ᱚᱱᱟ ᱫᱷᱤᱨᱤ ᱥᱩᱥᱩᱱᱤᱭᱟᱹ ᱵᱩᱨᱩ ᱚᱱ ᱯᱟᱥᱟᱯᱟᱥᱤ ᱨᱮᱜᱮ ᱴᱷᱤᱠ ᱟᱪᱷᱮ
ᱦᱩᱸ
ᱦᱩᱸ ᱛᱟᱦᱞᱮ ᱚᱸᱰᱮ ᱠᱷᱚᱱᱟᱜ ᱟᱞᱮ ᱫᱚ ᱢᱩᱨᱛᱤ ᱞᱮ ᱟᱜᱩᱣ ᱠᱟᱫᱟ ᱟᱹᱜᱩ ᱠᱟᱛ ᱛᱮᱜ ᱱᱚᱸᱰᱮ ᱢᱚᱸᱡᱽ ᱥᱟᱹᱦᱤᱡ ᱠᱞᱟᱯ ᱥᱳᱨ ᱨᱮᱜᱮᱞᱮ ᱵᱮᱱᱟᱣ ᱠᱟᱫᱟ ᱵᱮᱱᱟᱣ ᱠᱟᱛᱮᱜ ᱟᱫᱚ ᱚᱱᱟ ᱜᱮ ᱯᱨᱚᱛᱛᱮᱠ ᱥᱤ ᱥᱮᱨᱢᱟ ᱜᱮ ᱟᱞᱮ ᱢᱟᱱᱮ ᱮᱸ ᱯᱩᱡᱟᱹ ᱤᱭᱟᱹ ᱟᱞᱮ ᱡᱟᱱᱟᱢ ᱢᱟᱦᱟ ᱞᱮ ᱤᱭᱟᱹ ᱛᱟᱭᱟ ᱢᱟᱱᱟᱣ ᱵᱟᱛᱟᱣ ᱛᱟᱭᱟ
ᱟᱨ ᱛᱟᱦᱚᱞᱮ ᱜᱚᱝᱠᱮ ᱵᱩᱨᱩ ᱯᱟᱛᱟ ᱧᱮᱞ ᱫᱚᱵᱮᱱ ᱪᱟᱞᱟᱣ ᱵᱟᱲᱟᱣ ᱟᱠᱟᱱᱟ ᱥᱮ ᱵᱟᱝ
ᱦᱮᱸ ᱜᱚᱝᱠᱮ ᱵᱩᱨᱩ ᱯᱟᱛᱟ ᱧᱮᱞ ᱫᱚ ᱜᱚᱝᱠᱮ ᱵᱟᱹᱞᱤᱧ ᱪᱟᱞᱟᱣ ᱠᱟᱱᱟ ᱦᱮᱸ ᱟᱫᱚ ᱪᱟᱞᱟᱣ ᱨᱮᱱᱟᱜ ᱚᱱᱠᱟ ᱤᱥᱴᱤᱢᱮᱴ ᱟ ᱦᱩᱭ ᱵᱟᱲᱟ ᱟᱠᱟᱱᱟ ᱟᱫᱚ ᱵᱟᱝ ᱪᱟᱞᱟᱣ ᱦᱩᱭ ᱟᱠᱟᱱᱟ ᱥᱟᱨᱤᱨᱤᱠ ᱜᱮ ᱯᱩᱭᱟ. ᱤᱭᱟ ᱠᱷᱟᱹᱛᱤᱨ ᱜ ᱠᱷᱟᱹᱛᱤᱨ ᱟᱮ ᱢᱚᱱᱮ ᱦᱳᱭᱳᱜ ᱠᱟᱱᱟ ᱡᱮ ᱪᱟᱞᱟᱣ ᱫᱚ ᱦᱳᱭᱳᱜ ᱫᱚᱨᱠᱟᱨ ᱠᱟᱱ ᱜᱮᱭᱟ ᱪᱟᱞᱟᱜ ᱦᱳᱭᱳᱜᱼᱟ
ᱦᱮᱸ ᱪᱚ ᱱᱤᱛᱚᱜ ᱦᱳᱭᱳᱜ ᱠᱟᱱᱟ ᱚᱱᱟ ᱢᱟ ᱵᱩᱨᱩ ᱯᱟᱫᱟ
ᱦᱩᱸ
ᱚᱸᱰᱮ ᱤᱧ ᱦᱚᱸ ᱟᱞᱮ ᱦᱚᱸ ᱥᱟᱹᱜᱤᱧ ᱜᱮᱭᱟ ᱞᱮ ᱚᱸᱰᱮ ᱚᱸᱰᱮ ᱠᱷᱚᱱ ᱟᱫᱚ ᱜᱟᱛᱮ ᱠᱚ ᱢᱮᱱᱟᱜ ᱠᱚᱣᱟ ᱚᱱᱛᱮ ᱨᱮ ᱟᱫᱚ ᱦᱩᱭᱩᱜ ᱠᱟᱱ ᱞᱮᱭ ᱫᱟᱠᱚ ᱡᱩᱜ ᱛᱮ ᱧᱮᱞᱫᱤ ᱯᱮ ᱧᱮᱞ ᱫᱚᱦᱚ ᱫᱚᱨᱠᱟᱨ ᱠᱟᱱ ᱜᱮᱭᱟ ᱥᱟᱱᱛᱟᱲᱟᱜ ᱯᱩᱡᱟᱹ ᱯᱟᱥᱟ ᱧᱮᱞ ᱫᱚᱨᱠᱟᱨ ᱠᱟᱱᱟ
ᱦᱚᱸ ᱦᱚᱸ
ᱩᱸ
ᱚ ᱛᱟᱦᱚᱞᱮ ᱜᱚᱝᱠᱮ ᱤᱭᱟᱹ ᱠᱚ ᱫᱚ ᱵᱤᱱ ᱱᱚᱰᱮ ᱵᱚᱨᱚ ᱯᱟᱛᱟ ᱪᱟᱠᱚᱞ ᱛᱟᱹᱲᱤ ᱚᱱᱟ ᱪᱷᱟᱛᱟ ᱠᱚᱵᱮᱱ ᱧᱮᱞ ᱠᱟᱫᱟ ᱛᱚ
ᱵᱟᱝ ᱪᱟᱞᱟᱣ ᱫᱚ ᱵᱟᱝ ᱦᱩᱭ ᱠᱟᱱᱟ ᱟᱸᱡᱚᱢ ᱠᱚᱫᱚ ᱦᱩᱭ ᱟᱠᱟᱱᱟ ᱟᱫᱚ ᱧᱮᱞ ᱦᱩᱭ ᱟᱠᱟᱱᱟ ᱟᱡᱚᱢ ᱠᱚᱫᱚ ᱦᱳᱭ ᱠᱟᱱᱟ ᱟᱫᱚᱠᱚᱨᱮ ᱛ ᱴᱩ ᱴᱟᱠ ᱧᱮᱞ ᱦᱩᱭ ᱟᱠᱟᱱᱟ ᱛᱚᱵᱮ ᱚᱱᱠᱟ ᱪᱟᱞᱟᱣ ᱵᱟᱲᱟ ᱠᱟᱛᱮᱜᱚ ᱵᱟᱝ ᱪᱟᱞᱟᱣ ᱦᱩᱭᱩ ᱟᱠᱟᱱᱟ
ᱚ
ᱥᱮᱞᱟᱨᱤ ᱨᱮᱭᱟᱜ ᱫᱚ ᱚᱱᱠᱟ ᱜᱟᱛᱮ ᱠᱚ ᱠᱚ ᱵᱟᱝ ᱧᱟᱢ ᱦᱳᱭ ᱠᱟᱱᱟ ᱟᱨ ᱥᱟᱺᱜᱤᱧ ᱧᱚᱜ ᱜᱮᱭᱟ ᱛᱚ
ᱦᱮᱸ ᱦᱮᱸ
ᱟᱫᱚ ᱚᱱᱟ ᱠᱷᱟᱹᱛᱤᱨ ᱛᱮᱜᱚ ᱪᱟᱞᱟᱣ ᱵᱟᱝ ᱦᱩᱭ ᱫᱟᱲᱮᱭ ᱠᱟᱱᱟ
ᱚ
ᱪᱟᱞᱟᱣ ᱫᱚ
ᱟᱵᱮᱱ ᱟᱵᱮᱱ ᱫᱚᱵᱮᱱ ᱪᱟᱞᱟ. ᱣ ᱠᱟ ᱦᱮᱸ ᱟᱵᱮᱱ ᱫᱚᱵᱮᱱ ᱪᱟᱞᱟᱣ ᱵᱟᱲᱟ ᱠᱟᱱᱟ
ᱦᱮᱸ ᱜᱚᱝᱠᱮ ᱪᱟᱞᱟᱣ ᱫᱚ ᱪᱟᱞᱟᱣ ᱵᱟᱲᱟ ᱦᱩᱭ ᱠᱟᱱᱟ ᱚᱱᱟ ᱫᱚ
ᱦᱮᱸ
ᱟᱡᱚᱫᱤᱭᱟᱹ ᱚᱱᱟ ᱟᱡᱚᱫᱤᱭᱟᱹ ᱥᱮᱸᱫᱨᱟ ᱜᱮ ᱵᱟᱹᱞᱤᱧ ᱪᱟᱞᱟᱣ ᱠᱟᱱᱟ ᱦᱮᱸ
ᱚ ᱞᱟᱹᱭ ᱟᱠᱚ ᱵᱟᱝ ᱢᱟ ᱚᱸᱰᱮ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱠᱚ ᱦᱤᱡᱩᱜ ᱜᱮᱭᱟ ᱤᱭᱟᱹ ᱨᱮ ᱯᱟᱴᱟᱵᱤᱫᱷᱟ ᱨᱮ
ᱦᱮᱸ ᱯᱟᱴᱟᱵᱤᱫᱷᱟᱹ ᱨᱮ ᱫᱚ ᱜᱚᱝᱠᱮ ᱟᱹᱰᱤ ᱥᱟᱹᱜᱤᱧ ᱥᱟᱹᱜᱤᱧ ᱠᱚ ᱦᱤᱡᱩᱜᱼᱟ ᱦᱮᱸ ᱟ ᱯᱟᱴᱟᱵᱤᱫᱷᱟᱹ ᱫᱚ ᱟᱵᱚ ᱥᱟᱱᱛᱟᱲᱟᱜ ᱯᱚᱨᱚᱵ ᱜᱮᱛᱚ ᱛᱟᱞᱦᱮ ᱠᱷᱩᱵ ᱵᱷᱟᱜᱮ ᱵᱷᱟᱜᱮ ᱡᱤᱱᱤᱥ ᱠᱚ ᱧᱟᱢᱚᱜᱼᱟ᱾
ᱧᱟᱢᱚᱜᱼᱟ ᱦᱮᱸ ᱟᱵᱚ ᱞᱟᱠᱪᱟᱨ ᱨᱮᱱᱟᱜ ᱟᱹᱰᱤ ᱜᱟᱱ
ᱦᱮᱸ ᱦᱮᱸ ᱦᱮᱸ ᱦᱮᱸ ᱦᱮᱸ ᱟᱹᱞᱤᱧ ᱫᱚᱞᱤᱧ ᱚᱱᱟ ᱪᱟᱞᱟᱣ ᱫᱚᱞᱤᱧ ᱪᱟᱞᱟᱣ ᱠᱟᱱᱟ ᱢᱤᱫ ᱫᱷᱟᱣ ᱞᱤᱧ ᱪᱟᱞᱟᱣ ᱠᱟᱱᱟ ᱪᱟᱞᱟᱣ ᱫᱚ ᱪᱟᱞᱟᱣ ᱫᱚ ᱞᱟᱹᱠᱛᱤᱭᱟᱱ ᱠᱟᱱ ᱜᱮᱭᱟ ᱦᱮᱸ ᱧᱮᱞ ᱫᱚᱨᱠᱟᱨᱚᱜ ᱠᱟᱱᱟ ᱫᱤᱥᱚᱢ ᱨᱮᱱᱟᱜ ᱟᱹᱨᱤ ᱡᱟᱦᱟᱸ
ᱚᱠᱟ ᱞᱮᱠᱟ ᱯᱟᱹᱦᱤᱞ ᱛᱟᱦᱮᱸ ᱠᱟᱱᱟ ᱟᱨ ᱱᱤᱛᱳᱜ ᱚᱠᱟ ᱞᱮᱠᱟ ᱟᱹᱨᱩ ᱯᱷᱮᱨᱟᱜ ᱠᱟᱱᱟ ᱵᱟᱝ ᱫᱟᱫᱩ ᱛᱟᱠᱚ ᱠᱚ ᱞᱟᱹᱭ ᱜᱮᱭᱟ ᱠᱚ ᱮ ᱡᱮ ᱯᱟᱹᱦᱤᱞ ᱫᱚ ᱱᱚᱝᱠᱟ ᱛᱟᱦᱮᱸ ᱠᱟᱱᱟ ᱱᱚᱝᱠᱟ ᱟᱨ ᱩᱱᱠᱩ ᱥᱟᱶ ᱜᱚᱞᱯᱚ ᱠᱚ ᱫᱩᱲᱩᱵ ᱵᱟᱲᱟ ᱞᱮᱱᱠᱷᱟᱱ ᱠᱟᱴᱤᱡ ᱚᱱᱟ ᱠᱚ ᱟᱸᱡᱚᱢᱚᱜ ᱜᱮᱭᱟ ᱟᱫᱚ ᱯᱷᱳᱱ ᱠᱚᱨᱮ ᱧᱮᱞ ᱵᱟᱲᱟ ᱦᱩᱭᱩᱜ ᱠᱟᱱᱟ ᱱᱤᱛᱚᱜ ᱫᱚ ᱟᱨ ᱛᱤᱱᱟᱹᱜ ᱴᱤ ᱢᱳᱰᱟᱱ ᱥᱮᱡ ᱪᱟᱞᱟᱜ ᱠᱟᱱᱟ
ᱦᱮᱸ ᱜᱚᱝᱠᱮ ᱛᱟᱦᱞᱮ ᱴᱷᱤᱠ ᱜᱮᱭᱟ ᱱᱤᱭᱟᱹ ᱵᱮᱲᱟ ᱫᱚ ᱱᱚᱝᱠᱟ ᱜᱮ